ᱦᱮᱞᱳ
ᱦᱮᱞᱳ
ᱦᱮᱸ ᱜᱚᱝᱠᱮ ᱢᱚᱡᱽ ᱜᱮ?
ᱦᱮᱸ ᱜᱚᱝᱠᱮ ᱢᱚᱡᱽ ᱜᱮ
ᱪᱮᱫ ᱛᱚᱵᱮ ᱪᱤᱜᱠᱟ ᱵᱟᱲᱟ ᱦᱩᱭᱩᱜ ᱠᱟᱱᱟ?
ᱟᱪᱪᱷᱟ
ᱠᱟᱱ ᱜᱤᱭᱟ ᱟᱞᱤᱝ ᱢᱮᱱᱮᱫ ᱛᱟᱦᱮᱱᱟ ᱠᱟᱱᱟ ᱜᱚᱝᱠᱮ ᱛᱟᱦᱞᱮ ᱮᱨ ᱟᱯᱷᱚᱨ ᱠᱚᱫᱚ ᱦᱩᱭ ᱵᱟᱲᱟᱭᱱᱟ ᱟᱯᱮᱥᱮᱜ?
ᱱᱚᱛᱮ ᱟᱹᱣᱨᱨᱤᱜᱼᱟ ᱱᱚᱜ-ᱚᱭ ᱢᱤᱫ ᱵᱟᱨ ᱦᱚᱲ ᱠᱚ ᱮᱨ ᱠᱟᱜᱼᱟ ᱾
ᱚ
ᱟᱨ ᱚᱱᱛᱮ?
ᱟᱸ ᱜᱚᱢᱠᱮ ᱦᱩᱭᱮᱱ ᱮᱨ ᱟᱯᱷᱚᱨ ᱢᱟ ᱠᱚᱦᱚᱸ ᱞᱟᱹᱴᱩᱜ ᱠᱟᱱᱟ ᱾ ᱫᱟᱜ ᱞᱮᱠᱷᱟᱱ ᱜᱮ ᱨᱚᱦᱚᱭ ᱥᱮᱜ ᱦᱳᱭᱳᱜᱼᱟ ᱾ ᱟᱯᱮ ᱫᱚ ᱛᱟᱦᱞᱮᱯᱮ ᱛᱟᱭᱚᱢ ᱜᱮᱭᱟ?
ᱱᱚᱛᱮ ᱫᱚ ᱜᱚᱝᱠᱮ ᱛᱟᱭᱚᱢ ᱜᱮᱭᱟ ᱵᱟᱭ ᱫᱟᱜ ᱠᱟᱫᱟ ᱾
ᱚ ᱴᱷᱤᱠ ᱠᱮ ᱟᱞᱮ ᱥᱮᱫᱜ ᱢᱟ ᱰᱤ-ᱰᱤᱦᱚᱲ ᱫᱟᱜ ᱠᱟᱱ ᱜᱚᱝᱠᱮ ᱫᱤᱱᱟᱹᱢ ᱾
ᱚ ᱱᱚᱛᱮ ᱫᱚ ᱵᱟᱭ ᱫᱟᱜ ᱟᱠᱟᱫᱟ ᱛᱚ ᱱᱚᱛᱮ ᱡᱷᱚᱛᱚ ᱦᱚᱲ ᱵᱟᱝ ᱠᱚ ᱜᱤᱰᱤ ᱯᱩᱨᱟᱹᱣ ᱠᱟᱫᱟ ᱾
ᱟᱪᱪᱷᱟ ᱟᱪᱪᱷᱟ ᱦᱮᱸ ᱟᱞᱮ ᱥᱮᱱ ᱟᱞᱮ ᱥᱮᱱ ᱫᱚ ᱡᱚᱛᱚ ᱦᱚᱲ ᱜᱮ ᱠᱚ ᱜᱤᱰᱤ ᱯᱩᱨᱟᱹᱣ ᱠᱮᱫᱟ ᱠᱚ ᱮᱨ ᱟᱯᱷᱚᱨ ᱜᱟᱹᱭ ᱠᱚᱦᱚᱸ ᱱᱮᱞ-ᱧᱮᱞ ᱦᱩᱭᱩᱜ ᱠᱟᱱᱟ ᱟᱹᱞᱤᱧ ᱦᱚᱸ ᱱᱚᱱᱛᱮ ᱜᱟᱹᱭ ᱰᱩᱯᱠᱟᱹ ᱥᱮᱫ ᱜᱮᱞᱤᱧ ᱦᱮᱡ ᱟᱠᱟᱱᱟ
ᱦᱮᱸ ᱥᱮᱛᱟᱜ ᱥᱮᱛᱟᱜ ᱜᱮᱯᱮ ᱜᱩᱯᱤᱭᱮᱫ ᱠᱚᱣᱟ? ᱦᱮᱞᱳ ᱦᱮᱞᱳ ᱵᱟᱭ ᱟᱡᱚᱢᱚᱜ ᱠᱟᱱᱟ ᱜᱚᱢᱠᱮ ᱦᱮᱞᱳ ᱨᱚᱲ ᱠᱚ ᱵᱟᱭ ᱟᱡᱚᱢᱚᱜ ᱠᱟᱱ ᱛᱟᱵᱮᱱᱟ